ᱡᱚᱦᱟᱨ ᱜᱮ᱾ ᱟᱸᱡᱚᱢ ᱧᱟᱢ ᱫᱟᱢ, ᱤᱧ ᱪᱮᱫ ᱤᱧ ᱢᱮᱱᱮ ᱮᱫᱟ?
ᱦᱮᱸ ᱟᱸᱡᱚᱢ ᱫᱟᱞᱤᱧ ᱛᱟᱦᱚᱞᱮ ᱚᱠᱟ ᱞᱮᱠᱟ ᱢᱮᱱᱟᱜ ᱵᱤᱱᱟ ᱱᱟᱯᱟᱭ ᱜᱮᱛᱚ?
ᱦᱮᱸ ᱱᱟᱯᱟᱭ ᱜᱮ ᱢᱮᱱᱟᱜ ᱞᱤᱧᱟ, ᱟᱹᱵᱤᱱ ᱫᱚ?
ᱛᱟᱦᱞᱮ ᱟᱹᱞᱤᱧ ᱦᱚᱸᱠᱟᱡ ᱢᱚᱴᱟᱟᱢᱩᱴᱤ ᱱᱟᱯᱟᱭ ᱜᱮ ᱢᱮᱱᱟᱜ ᱞᱤᱧᱟ, ᱚᱱᱛᱮ ᱫᱟᱜ ᱡᱟᱹᱲᱤ ᱚᱠᱟ ᱞᱮᱠᱟ ᱦᱩᱭᱱᱟ ᱛᱮᱦᱮᱧ?
ᱦᱮᱸ ᱛᱮᱦᱮᱧ ᱫᱟᱜ ᱡᱟᱹᱲᱤ ᱦᱩᱭᱱᱟ ᱢᱚᱴᱟ ᱢᱩᱴᱤ ᱚᱱᱠᱟ ᱫᱚ ᱵᱮᱥ ᱩᱸ ᱩᱸ ᱡᱳᱨᱧᱚᱜ ᱫᱚ ᱵᱟᱝ ᱦᱩᱭᱩ ᱠᱟᱱᱟ ᱠᱟᱹᱴᱤᱡ ᱠᱟᱹᱴᱤᱡ᱾
ᱦᱮᱸ ᱛᱟᱦᱞᱮ ᱤᱭᱟᱹ ᱟᱯᱮ ᱚᱱᱟ ᱠᱚᱨᱮ ᱵᱟᱯᱞᱟ ᱠᱚ ᱚᱠᱟᱮᱠᱟ ᱦᱩᱭᱩᱜ ᱠᱟᱱᱟ ᱱᱮᱛᱟᱨ ᱫᱚᱜ ᱦᱟᱠᱷᱟᱡ? ᱟᱯᱮ ᱫᱤᱥᱚᱢ ᱠᱚᱨᱮᱫ?
ᱟᱞᱮ ᱱᱤᱛᱚᱜ ᱫᱚ ᱵᱟᱯᱞᱟ ᱫᱚ ᱚᱱᱠᱟ ᱫᱚ ᱠᱚᱢ ᱜᱮ ᱧᱮᱞᱚᱜ ᱠᱟᱱᱟ, ᱟ ᱫᱚᱠᱷᱟᱱ ᱯᱷᱟᱹᱜᱩᱱ ᱵᱚᱸᱜᱟ ᱠᱚ ᱯᱟᱨᱚᱢ ᱟᱠᱟᱱᱟ ᱛᱚ, ᱟᱫᱚ ᱦᱟᱠᱷᱟᱱ
ᱦᱩᱸ᱾
ᱵᱟᱯᱞᱟ ᱫᱚ ᱱᱤᱛᱚᱜ ᱫᱚ ᱠᱚᱢ ᱜᱮ ᱧᱮᱞᱚᱜ ᱠᱟᱱᱟ᱾
ᱦᱩᱸ᱾ ᱤᱭᱟᱹ ᱢᱟᱱᱮ ᱟᱯᱮ ᱫᱤᱥᱚᱢ ᱥᱮᱫ ᱢᱟᱱᱮ ᱠᱟᱹᱴᱤᱡ ᱠᱟᱹᱴᱤᱡ ᱜᱤᱫᱽᱨᱟᱹ ᱠᱚ ᱚᱠᱟ ᱞᱮᱠᱟ ᱠᱚ ᱵᱟᱯᱞᱟᱜ ᱠᱟᱱᱟ? ᱢᱟᱱᱮ ᱠᱟᱹᱴᱤᱡ ᱠᱟᱹᱴᱤᱡ ᱢᱟᱱᱮ ᱟᱴᱷᱨᱚ ᱵᱚᱪᱷᱚᱨ ᱞᱟᱛᱟᱨ ᱨᱮᱱ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱠᱚ ᱱᱩᱠᱩ ᱚᱠᱟ ᱞᱮᱠᱟ ᱠᱚ ᱵᱟᱯᱞᱟᱜ ᱠᱟᱱᱟ? ᱱᱤᱛᱚᱜ ᱱᱚᱣᱟ ᱥᱤᱡᱤᱱ ᱨᱮ?
ᱦᱩᱸ ᱵᱟᱯᱞᱟ ᱫᱚ ᱧᱮᱞᱚᱜ ᱠᱟᱱᱟ ᱡᱮ ᱵᱟᱯᱞᱟ ᱠᱚ ᱵᱟᱯᱞᱟᱜ ᱠᱟᱱ ᱜᱮᱭᱟ᱾ ᱟᱫᱚ ᱱᱮᱛᱟᱨ ᱢᱟ ᱚᱱᱮ ᱱᱤᱡᱮ ᱛᱮᱜᱮ ᱠᱚ ᱟᱹᱜᱩᱭᱮᱫ ᱠᱚᱣᱟ ᱦᱟᱸᱜ ᱠᱷᱟᱱ᱾
ᱦᱮᱸ ᱢᱟᱱᱮ ᱩᱢᱮᱨ ᱤᱭᱟᱹ ᱩᱢᱮᱨ ᱟᱹᱣᱨᱤ ᱦᱩᱭᱩᱜ ᱨᱮᱜᱮ ᱠᱚ, ᱟᱹᱜᱩᱭᱮᱫ ᱠᱚᱣᱟ ᱢᱮᱱᱠᱷᱟᱱ ᱟᱹᱜᱩ ᱠᱟᱛᱮᱫ ᱵᱟᱨ ᱯᱮ ᱵᱚᱪᱷᱚᱨ ᱠᱚ ᱛᱟᱦᱮᱸᱱ ᱠᱟᱱᱛᱮ ᱟᱵᱟᱨ ᱢᱟᱱᱮ ᱤᱭᱟᱹ ᱠᱚ ᱢᱮᱲᱦᱮᱫ ᱥᱟᱠᱟᱢ ᱠᱚᱠᱚ ᱤᱭᱟᱹ ᱛᱚᱯᱟᱜ ᱫᱟ ᱛᱟᱨᱯᱚᱨᱮ ᱢᱟᱱᱮ ᱟᱵᱟᱨ ᱠᱚ ᱤᱭᱟᱹᱜ ᱠᱟᱱᱟ ᱪᱷᱟᱹᱰᱨᱤᱜ ᱠᱟᱱᱟ ᱠᱚ᱾ ᱢᱮᱱᱠᱷᱟᱱ ᱱᱚᱣᱟ ᱫᱚ ᱪᱮᱫ ᱠᱷᱟᱹᱛᱤᱨ ᱛᱮ ᱦᱩᱭᱩᱜ ᱠᱟᱱᱟ? ᱢᱟᱱᱮ ᱠᱚᱢ ᱩᱢᱮᱨ ᱨᱮ ᱵᱟᱯᱞᱟ ᱠᱷᱟᱹᱛᱤᱨ ᱛᱮᱜᱮ ᱥᱮ ᱪᱮᱫ ᱠᱷᱟᱹᱛᱤᱨ ᱛᱮ?
ᱦᱮᱸ ᱮᱠᱫᱚᱢ ᱠᱚᱢ ᱠᱚᱢᱮ ᱨᱮ ᱵᱟᱯᱞᱟ ᱠᱷᱟᱹᱛᱤᱨ ᱛᱮᱜᱮ ᱱᱚᱣᱟ ᱠᱚᱫᱚ ᱦᱩᱭᱩᱜ ᱠᱟᱱᱟ, ᱪᱮᱫᱟᱜ ᱥᱮ ᱥᱮ ᱠᱚᱢ ᱩᱢᱮᱨ ᱨᱮ ᱵᱟᱯᱞᱟ ᱠᱷᱟᱹᱛᱤᱨ ᱛᱮ ᱮ ᱢᱟᱱᱮ ᱱᱚᱣᱟ ᱠᱚᱫᱚ ᱦᱩᱭᱩᱜ ᱠᱟᱱᱟ ᱟᱨᱠᱤ᱾
ᱦᱮ᱾ ᱢᱟᱱᱮ ᱡᱟᱦᱟᱸ ᱩᱢᱮᱨ ᱨᱮ ᱤᱭᱟᱹ ᱚᱞᱚᱜ ᱯᱟᱲᱦᱟᱜ ᱥᱮᱬᱟ ᱫᱚᱨᱠᱟᱨ, ᱚᱱᱟ ᱩᱢᱮᱨ ᱨᱮᱠᱚ ᱵᱟᱯᱞᱟᱜ ᱠᱟᱱᱟ ᱢᱮᱱᱠᱷᱟᱱ ᱚᱝᱠᱟ ᱠᱟᱛᱮᱜ ᱢᱟ ᱟᱵᱚ ᱥᱚᱢᱟᱡᱽ ᱢᱟ ᱞᱟᱛᱟᱨ ᱥᱮᱫ ᱨᱮᱜᱮᱛᱚ ᱪᱟᱞᱟᱜᱼᱟ, ᱢᱟᱱᱮ ᱠᱳᱱᱳ ᱰᱮᱵᱷᱞᱚᱯ ᱜᱮᱛᱚ ᱵᱟᱝ ᱦᱩᱭᱩᱜᱼᱟ᱾
ᱦᱩᱸ ᱰᱮᱵᱷᱞᱚᱯ ᱜᱮ ᱵᱟᱝ ᱦᱩᱭᱩᱜᱼᱟ ᱟᱫᱚ ᱟᱫᱚ ᱜᱟᱨᱡᱮᱱᱟᱜ ᱦᱚᱸ ᱠᱤᱪᱷᱩ ᱧᱮᱞ ᱩᱪᱤᱛ ᱪᱮ ᱟᱠᱚ ᱨᱮᱱ ᱜᱤᱫᱽᱨᱟᱹ ᱪᱮᱫ ᱞᱮᱠᱟ ᱠᱚ ᱚᱠᱟᱨᱮ ᱪᱮᱫ ᱠᱚ, ᱪᱤᱠᱟᱹ ᱮᱫᱟ ᱥᱮ ᱵᱟᱝ ᱠᱚ ᱪᱤᱠᱟᱹᱭᱮᱫᱟ?
ᱦᱮᱸ, ᱱᱚᱝᱠᱟ ᱢᱟ ᱧᱮᱞᱚᱜ ᱠᱟᱱᱟ, ᱡᱮ, ᱚᱱᱮ, ᱡᱟᱦᱟᱸ ᱠᱚᱨᱮ, ᱱᱮᱛᱟᱨ ᱢᱟᱱᱮ, ᱚᱨᱜᱮᱥᱴᱟᱨ ᱠᱚ, ᱦᱩᱭᱩᱜ ᱠᱟᱱᱟ, ᱥᱮ ᱯᱨᱳᱜᱨᱟᱢ ᱦᱩᱭᱩᱜ ᱠᱟᱱᱟ ᱾ ᱚᱸᱰᱮ ᱱᱟᱭᱤᱴ ᱠᱚ, ᱪᱟᱞᱟᱜ ᱠᱟᱱᱟ ᱠᱷᱟᱡᱽ ᱠᱟᱹᱴᱤᱡ, ᱠᱟᱹᱴᱤᱡ ᱢᱟᱹᱭ, ᱵᱟᱹᱵᱩ ᱛᱟᱠᱚ ᱚᱸᱰᱮ, ᱮᱱᱮᱡ ᱟᱠᱚ, ᱥᱮᱨᱮᱧᱟᱠᱚ, ᱢᱟᱹᱭ ᱵᱟᱹᱵᱩ ᱛᱟᱠᱚ, ᱢᱤᱫ ᱥᱟᱶᱛᱮ ᱢᱤᱫ ᱥᱟᱶᱛᱮ ᱠᱚ, ᱨᱟᱹᱥᱠᱟᱹᱭᱟ, ᱦᱟᱺᱰᱤ ᱯᱟᱹᱣᱨᱟᱹ ᱠᱚ ᱧᱩᱭᱟ ᱢᱮᱱᱠᱷᱟᱱ, ᱚᱱᱟ ᱫᱤᱠᱫᱤᱭᱮ ᱦᱚ ᱧᱮᱞᱚᱜ ᱠᱟᱱᱟ ᱾ ᱟᱹᱰᱤ ᱛᱟᱲᱟ ᱛᱟᱲᱤ ᱜᱮ, ᱚᱸᱰᱮ ᱠᱷᱚᱱᱟᱜ ᱦᱚᱸ, ᱵᱟᱦᱩ ᱠᱚᱠᱚ, ᱯᱟᱱᱛᱮ ᱧᱟᱢᱮᱫ ᱠᱚᱣᱟ ᱾
ᱦᱩᱸᱻ ᱦᱩᱸ, ᱧᱮᱞᱚᱜ ᱠᱟᱱᱟ, ᱦᱮᱸ ᱧᱮᱞᱚᱜ ᱠᱟᱱ ᱜᱮᱭᱟ, ᱱᱮᱛᱟᱨ ᱫᱚ ᱾
ᱚᱱᱟ ᱜᱮ, ᱛᱟᱦᱚᱞᱮ ᱱᱚᱣᱟ ᱵᱟᱨᱮ ᱛᱮ, ᱟᱹᱵᱤᱱ ᱡᱟᱦᱟᱸᱱᱟᱜ ᱜᱮ, ᱞᱟᱹᱭ ᱵᱤᱱ, ᱢᱟᱱᱮ ᱚᱨᱜᱮᱥᱴᱟᱨ ᱵᱚᱱᱫᱚ, ᱞᱟᱹᱠᱛᱤ ᱠᱟᱱᱟ ᱥᱮ, ᱚᱨᱜᱮᱥᱴᱟᱨ ᱠᱟᱱᱴᱤᱱᱤᱭᱩ, ᱪᱟᱞᱟᱣ ᱫᱚᱨᱠᱟᱨ ᱠᱟᱱᱟ ᱾
ᱫᱮᱠᱷᱚ, ᱚᱨᱜᱮᱥᱴᱟᱨ ᱫᱚ, ᱥᱮᱫᱟᱭ ᱡᱮᱢᱚᱱ ᱛᱟᱦᱮᱸᱜ ᱠᱟᱱᱟ, ᱥᱮᱫᱟᱭ ᱫᱚ ᱥᱮᱫᱟᱭ ᱫᱚ ᱵᱷᱟᱜᱤ ᱜᱮ, ᱛᱟᱦᱮᱸᱜ ᱠᱟᱱᱟ, ᱱᱤᱛᱚᱜ, ᱱᱤᱛᱚᱜ ᱡᱟᱦᱟᱸ, ᱚᱨᱜᱮᱥ ᱴᱟᱨ ᱠᱚ ᱦᱩᱳᱜ ᱠᱟᱱᱟ, ᱛᱚ ᱢᱟᱱᱮ, ᱚᱨᱜᱮᱥᱴᱨᱟ ᱫᱚ, ᱴᱷᱤᱠ ᱩᱻ ᱢᱟᱱᱮ, ᱵᱟᱹᱲᱤᱡ ᱫᱚ ᱞᱮᱟᱹᱭ ᱵᱟᱝ ᱜᱟᱱᱚᱜ, ᱟᱨᱠᱤ ᱡᱮ, ᱚᱨᱜᱮᱥᱴᱟᱨ ᱵᱚᱱᱫᱚ ᱩᱪᱤᱛ ᱚᱱᱠᱟ ᱫᱚ, ᱵᱟᱝ ᱞᱟᱹᱭ ᱜᱟᱱᱚᱜᱼᱟ, ᱡᱮ, ᱚᱨᱜᱮᱥᱴᱨᱟ ᱫᱚ, ᱪᱟᱞᱟᱣ ᱞᱮᱱᱠᱷᱟᱱ ᱫᱚ, ᱵᱷᱟᱜᱮ, ᱵᱷᱟᱜᱮᱼᱟ ᱾ ᱟᱫᱚ, ᱚᱱᱟ ᱫᱚ ᱠᱷᱟᱱ
ᱢᱮᱱᱠᱷᱟᱱ, ᱢᱮᱫᱴᱟᱱ ᱞᱤᱢᱤᱴ ᱨᱮᱫᱚ, ᱵᱟᱝ ᱪᱟᱞᱟᱜ ᱠᱟᱱᱟ ᱾ ᱢᱮᱱᱠᱷᱟᱱ, ᱦᱟᱺᱰᱤ ᱯᱟᱹᱣᱨᱟᱹ ᱡᱟᱦᱟᱸ ᱨᱮᱜᱮ, ᱚᱨᱠᱮᱥᱴᱟᱨ ᱦᱩᱭᱩᱜ ᱠᱟᱱᱟ ᱚᱸᱰᱮ ᱜᱮ, ᱦᱟᱺᱰᱤ ᱯᱟᱹᱣᱨᱟᱹ ᱠᱚ, ᱟᱠᱷᱨᱤᱧ ᱮᱫᱟ ᱾ ᱱᱚᱣᱟ ᱫᱚ ᱩᱪᱤᱛ ᱵᱟᱝ ᱠᱟᱱᱟ ᱛᱚ ᱾
ᱦᱮᱻᱸ ᱦᱮᱸᱻ ᱾
ᱠᱟᱹᱴᱤᱡ ᱠᱟᱹᱴᱤᱡ, ᱜᱤᱫᱽᱨᱟᱹ, ᱢᱟᱱᱮ ᱵᱚᱦᱚᱜ ᱦᱟᱛᱟᱝ ᱟᱹᱣᱨᱤ, ᱠᱮᱴᱮᱡᱚᱜ ᱛᱮᱜᱮ, ᱦᱟᱱᱮ, ᱯᱟᱹᱣᱨᱟᱹ ᱠᱚ ᱫᱩᱞ ᱡᱚᱱᱚᱜ ᱠᱟᱱᱟ ᱾ ᱱᱚᱣᱟ ᱫᱚ ᱟᱹᱰᱤ ᱜᱮ, ᱢᱟᱱᱮ, ᱤᱭᱟᱹᱜᱼᱟ ᱤᱯᱷᱮᱠᱴᱚᱜᱼᱟ ᱾
ᱦᱮᱸᱻ ᱾ ᱟᱫᱚ, ᱚᱨᱜᱮᱥᱴᱟᱨ ᱨᱮ ᱡᱟᱦᱟᱸᱭ ᱱᱤᱛᱚᱜ, ᱱᱟᱣᱟ ᱱᱟᱣᱟ, ᱥᱤᱝᱜᱟᱨ ᱠᱚ ᱦᱮᱡ ᱟᱠᱟᱱᱟ ᱾ ᱟᱫᱚ, ᱮᱢᱚᱱ ᱢᱟᱱᱮ, ᱥᱮᱨᱮᱧ ᱜᱮᱠᱚ, ᱥᱮᱨᱮᱧ ᱮᱫᱟ ᱾ ᱡᱟᱦᱟᱸ ᱫᱚ, ᱢᱟᱱᱮ ᱢᱟᱱᱮ, ᱚᱲᱟᱜ ᱦᱚᱲ ᱠᱚ, ᱥᱟᱢᱟᱝ ᱨᱮ, ᱚᱱᱠᱟᱱ ᱥᱮᱨᱮᱧ ᱟᱸᱡᱚᱢ, ᱵᱟᱝ ᱜᱟᱱᱚᱜᱼᱟ ᱾
ᱦᱮᱸᱻ ᱢᱟᱱᱮ, ᱢᱚᱱᱮ ᱠᱟᱜ ᱢᱮ, ᱵᱚᱭᱦᱟ ᱢᱤᱥᱨᱟ ᱢᱤᱫ ᱥᱟᱶᱛᱮ, ᱚᱨᱜᱮᱥᱴᱨᱟ ᱧᱮᱞ ᱵᱤᱱ ᱪᱟᱞᱟᱣ ᱠᱟᱱᱟ ᱛᱟᱦᱚᱞᱮ, ᱚᱱᱠᱟᱱᱟᱜ ᱡᱟᱭᱜᱟ ᱨᱮᱫᱚ, ᱢᱟᱱᱮ, ᱚᱸᱰᱮ ᱛᱤᱸᱜᱩ ᱛᱟᱦᱮᱸ ᱵᱟᱝ ᱜᱟᱱᱚᱜᱼᱟ, ᱚᱱᱠᱟᱱᱟᱜ ᱥᱮᱨᱮᱧ ᱠᱚ, ᱥᱮᱨᱮᱧ ᱮᱫᱟ, ᱦᱮᱸᱥᱮ ᱾
ᱦᱮᱸᱻ ᱦᱮᱸᱻ ᱴᱷᱤᱠ, ᱴᱷᱤᱠ ᱾
ᱱᱚᱜ ᱱᱚᱝᱠᱟ ᱾ ᱢᱟᱱᱮ, ᱢᱮᱫ ᱢᱮᱫ ᱦᱚᱸ, ᱵᱟᱢ ᱠᱚᱭᱚᱜ ᱫᱟᱲᱮᱭᱟᱜᱼᱟ, ᱚᱱᱠᱟ ᱱᱚᱝᱠᱟᱱᱟᱜ ᱠᱟᱛᱷᱟ ᱠᱚ ᱞᱟᱹᱭᱮᱫᱟ ᱾
ᱦᱮᱸ ᱮᱠᱫᱚᱢ ᱾
ᱟᱨ, ᱛᱟᱦᱚᱞᱮ ᱜᱚᱝᱠᱮ, ᱮᱱᱠᱷᱟᱡ ᱤᱭᱟᱹ, ᱱᱤᱭᱟ. ᱫᱷᱟᱣ ᱢᱟ, ᱱᱚᱜᱻᱚᱭ ᱠᱳᱫ ᱵᱤᱞᱤ, ᱩᱞ ᱵᱤᱞᱮ ᱠᱚ ᱵᱤᱞᱮᱜ ᱠᱟᱱᱟ, ᱛᱟᱦᱚᱞᱮ ᱵᱤᱱ, ᱡᱚᱢ ᱵᱟᱲᱟ ᱞᱮᱜᱼᱟ ᱥᱮ ᱵᱟᱝ?
ᱵᱟᱝ, ᱱᱤᱭᱟᱹ ᱵᱟᱨ ᱢᱟ, ᱟᱹᱣᱨᱤᱞᱤᱧ ᱡᱚᱢ, ᱟᱫᱚ ᱠᱷᱟᱱ, ᱱᱚᱜᱼᱚᱭ ᱟᱢᱵᱟᱵᱚᱛᱤᱥ ᱥᱮᱴᱮᱨᱚᱜ ᱠᱟᱱᱟ ᱠᱷᱟᱱ, ᱠᱟᱱᱴᱷᱟᱲ ᱠᱚ, ᱡᱚᱢ ᱦᱩᱭᱩᱜᱼᱟ ᱾
ᱦᱮᱸ, ᱟᱯᱮ ᱫᱤᱥᱚᱢ ᱨᱮᱫᱚ ᱛᱟᱦᱚᱞᱮ, ᱠᱟᱱᱴᱷᱟᱲ ᱠᱚᱫᱚ, ᱢᱮᱱᱟᱜ ᱜᱮᱭᱟ ᱾
ᱦᱮᱸᱻ ᱦᱮᱸᱻ, ᱠᱟᱱᱴᱷᱟᱲ ᱢᱮᱱᱟᱜ ᱜᱮᱭᱟ ᱾
ᱱᱟᱯᱟᱭ ᱜᱮ ᱛᱟᱦᱚᱞᱮ, ᱟᱞᱮ ᱫᱤᱥᱚᱢ ᱜᱮ, ᱵᱟᱹᱱᱩᱜᱼᱟ, ᱮᱱᱠᱷᱟᱡ
ᱟᱪᱪᱷᱟ, ᱛᱟᱦᱚᱞᱮ, ᱟᱞᱮ ᱥᱮᱫ ᱜᱮ, ᱦᱤᱡᱩᱜ ᱯᱮ, ᱠᱟᱱᱴᱷᱟᱲ ᱡᱚᱢ ᱾
ᱦᱮᱸ ᱪᱮᱫᱟᱜ ᱵᱟᱝ᱾ ᱩᱞ ᱠᱚᱫᱚ ᱛᱟᱦᱚᱞᱮ ᱜᱚᱝᱠᱮ ᱟᱯᱮ ᱫᱤᱥᱚᱢ ᱥᱮᱫ ᱫᱚ ᱚᱠᱟ ᱞᱮᱠᱟ ᱫᱟᱢ ᱪᱟᱞᱟᱜ ᱠᱟᱱᱟ ᱠᱷᱟᱡ?
ᱦᱮᱸ ᱩᱞ ᱠᱚᱫᱚ ᱱᱤᱭᱟᱹ ᱥᱩᱢᱟᱹᱭ ᱫᱚ ᱫᱟᱢ ᱠᱚᱫᱚ ᱠᱚᱢ ᱜᱮ ᱠᱚᱢ ᱠᱟᱱᱟ, ᱪᱮᱫᱟᱜ ᱥᱮ ᱱᱤᱭᱟᱹ ᱥᱩᱢᱚᱭ ᱫᱚ ᱩᱞ ᱠᱚᱫᱚ ᱟᱹᱰᱤ ᱡᱟᱹᱥᱛᱤ ᱜᱮ ᱵᱞᱮᱜ ᱠᱟᱱᱟ ᱛᱚ ᱟᱫᱚ ᱠᱷᱟᱱ ᱫᱟᱢ ᱠᱚᱫᱚ ᱠᱚᱢ ᱦᱟᱛᱟᱲ ᱠᱟᱱᱟ ᱟᱨᱠᱤ᱾
ᱦᱟᱸ᱾
ᱫᱤᱭᱮ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭᱮᱫᱟ ᱱᱤᱛᱚᱜ ᱫᱚ?
ᱟᱹᱞᱤᱧ ᱪᱤᱠᱟᱹ ᱵᱚᱞᱛᱮ ᱠᱟᱹᱴᱤᱡ ᱚᱞ ᱯᱟᱲᱦᱟᱜ ᱦᱩᱭᱩᱜ ᱠᱟᱱᱟ᱾ ᱚᱞ ᱯᱟᱲᱦᱟᱣ ᱚᱱᱟ ᱥᱟᱶ ᱥᱟᱶᱛᱮ ᱦᱟᱱᱟ ᱱᱟᱣᱟ ᱠᱟᱹᱢᱤ ᱠᱚ ᱯᱟᱸᱡᱟ ᱦᱩᱭᱩᱜ ᱠᱟᱱᱟ ᱯᱟᱨᱴ ᱴᱟᱭᱤᱢ ᱡᱚᱵ ᱞᱮᱠᱟ᱾ ᱡᱫᱤ ᱧᱟᱢᱚᱜ ᱠᱷᱟᱱ, ᱡᱟᱭᱦᱳᱠ ᱚᱞ ᱯᱟᱲᱦᱟᱣ ᱦᱮᱸ ᱚᱞ ᱯᱟᱲᱦᱟᱣ ᱚᱞ ᱯᱟᱲᱦᱟᱣ ᱛᱮ ᱦᱮᱞᱯᱚᱜᱼᱟ ᱡᱟᱜᱮ᱾
ᱦᱩᱸ ᱦᱩᱸ᱾
ᱱᱚᱸᱜᱼᱚ ᱱᱚᱝᱠᱟ ᱛᱟᱞᱦᱮ ᱜᱚᱝᱠᱮ ᱡᱚᱢ ᱵᱟᱲᱟ ᱠᱚᱫᱚ ᱦᱩᱭ ᱱᱟᱥᱮ ᱵᱟᱝ?
ᱡᱚᱢ ᱵᱟᱲᱟ ᱫᱚ ᱱᱤᱛᱚᱜ ᱫᱚ ᱟᱹᱣᱨᱤᱭᱟᱜᱼᱟ᱾ ᱠᱟᱨᱚᱱ ᱱᱤᱛᱳ ᱫᱚ ᱫᱟᱠᱟ ᱠᱚ ᱤᱥᱤᱱ ᱵᱟᱲᱟ ᱦᱩᱭᱩᱜ ᱠᱟᱱᱟ᱾
ᱦᱮᱸ᱾
ᱡᱚᱢ ᱫᱚ ᱦᱟᱸᱠᱷᱟᱱ ᱟᱹᱣᱨᱤ ᱦᱩᱭᱩᱜᱼᱟ ᱱᱤᱛᱚᱜ ᱫᱚ᱾
ᱟᱨ ᱛᱟᱦᱞᱮ ᱟᱹᱵᱤᱱ ᱫᱚ ᱢᱟᱱᱮ ᱱᱤᱡᱮ ᱛᱮᱜᱮ ᱫᱟᱠᱟ ᱵᱤᱱ ᱤᱥᱤᱱ ᱜᱮᱭᱟ ᱥᱮ ᱚᱲᱟᱜ ᱜᱚᱝ ᱚᱲᱟᱜ ᱜᱚᱝᱠᱮ ᱠᱚ ᱢᱮᱱᱟᱜ ᱠᱚᱣᱟ?
ᱦᱮᱸ ᱟᱹᱞᱤᱧ ᱫᱚ ᱱᱤᱡᱮ ᱛᱮᱜᱮ ᱫᱟᱠᱟ ᱫᱚᱞᱤᱧ ᱤᱥᱤᱱ ᱜᱮᱭᱟ, ᱠᱟᱨᱚᱱ ᱱᱤᱛᱚᱜ ᱫᱚ ᱚᱲᱟᱜ ᱜᱚᱢᱠᱮ ᱠᱚᱫᱚ ᱵᱟᱹᱱᱩᱜ ᱠᱚᱣᱟ, ᱱᱤᱛᱳᱜ ᱫᱚ ᱰᱟᱹᱜᱩᱭᱟᱹ ᱜᱮᱭᱟᱞᱤᱧ ᱛᱟᱹᱞᱤᱧ ᱫᱚ᱾
ᱦᱮᱸ ᱦᱮᱸ᱾ ᱱᱚᱜᱼᱚ ᱱᱚᱝᱠᱟ ᱛᱟᱦᱚᱞᱮ ᱤᱭᱟᱹ, ᱛᱟᱦᱚᱞᱮ ᱩᱛᱩ ᱢᱟᱱᱮ ᱥᱚᱵᱡᱤ ᱠᱚᱨᱮᱱᱟᱜ ᱫᱟᱢ ᱪᱮᱫ ᱠᱟ ᱟᱯᱮ ᱵᱟᱡᱟᱨ ᱨᱮ?
ᱦᱮᱸ ᱥᱚᱵᱡᱤ ᱠᱚᱨᱮᱱᱟᱜ ᱫᱟᱢ ᱫᱚ ᱢᱚᱴᱟᱢᱩᱴᱤ ᱴᱷᱤᱠ ᱜᱮᱭᱟ, ᱱᱤᱭᱟᱹ ᱥᱚᱢᱚᱭ ᱫᱚ ᱥᱚᱵᱡᱤ ᱠᱚᱨᱮᱱᱟᱜ ᱫᱚ ᱥᱤᱡᱤᱱ ᱫᱚ ᱱᱤᱛᱚ ᱫᱚ ᱱᱟᱜᱼᱠᱷᱟᱱ ᱳᱭ ᱟᱹᱞᱩ ᱠᱚ ᱨᱮᱱᱟᱜ ᱫᱟᱢ ᱠᱚ ᱡᱮᱢᱚᱱ ᱱᱤᱭᱟᱹ ᱥᱚᱢᱚᱭ ᱫᱚ ᱠᱚᱢ ᱠᱟᱱᱟ,
ᱦᱮᱸ᱾
ᱟᱫᱚ ᱥᱚᱵᱡᱤ ᱠᱚᱫᱚ ᱱᱚᱣᱟ ᱟᱞᱩ ᱟᱹᱞᱩ ᱠᱚᱜᱮ ᱮᱸ ᱟᱹᱞᱩ ᱚᱱᱟ ᱠᱚᱜᱮ ᱡᱚᱢ ᱵᱟᱲᱟ ᱦᱩᱭᱩᱜ ᱠᱟᱱᱟ ᱟᱨᱠᱤ᱾
ᱦᱳᱭ᱾ ᱜᱚᱝᱠᱮ ᱛᱟᱦᱚᱞᱮ ᱛᱩᱢᱫᱟᱜ ᱴᱟᱢᱟᱠ ᱠᱚᱫᱚ ᱨᱩ ᱨᱩ ᱠᱚᱫᱚ ᱵᱤᱱ ᱵᱟᱲᱟᱭ ᱜᱮᱭᱟ ᱥᱮ ᱵᱟᱝ?
ᱦᱮᱸ ᱛᱩᱢᱫᱟᱜ ᱴᱟᱢᱟᱠ ᱨᱩ ᱢᱮᱱᱛᱮ ᱫᱚ ᱟᱹᱞᱤᱧ ᱫᱚ ᱠᱟᱱ ᱛᱩᱢᱫᱟᱜ ᱜᱮᱞᱤᱧ ᱵᱟᱲᱟᱭᱟ ᱟᱨ ᱴᱟᱢᱟᱠ ᱠᱟᱹᱴᱤᱡ ᱠᱟᱹᱴᱤᱡ ᱱᱟᱥᱮ ᱱᱟᱥᱮ᱾ ᱟᱨ ᱨᱮᱜᱽᱲᱟ ᱠᱚᱫᱚ ᱦᱟᱸᱜ ᱠᱷᱟᱱ ᱵᱟᱝᱞᱤᱧ ᱵᱟᱰᱟᱭᱟ ᱨᱮᱜᱽᱲᱟ ᱨᱩ ᱠᱚᱫᱚ᱾
ᱦᱮᱸ ᱜᱚᱢᱠᱮ ᱟᱫᱚ ᱦᱟᱸᱠᱷᱟᱡ ᱜᱚᱢᱠᱮ ᱡᱷᱚᱛᱚ ᱜᱮ ᱥᱮᱬᱟ ᱞᱟᱹᱠᱛᱤ ᱠᱟᱱᱟ, ᱢᱮᱱᱠᱷᱟᱱ ᱱᱚᱜᱣᱟ ᱛᱚ ᱦᱟᱯᱮᱱ ᱫᱤᱱ ᱤᱭᱟᱹ ᱡᱟᱦᱟᱸ ᱞᱮᱠᱟ ᱱᱟᱹᱭᱦᱟᱨ ᱛᱚ ᱦᱩᱭᱩᱜ ᱜᱮᱭᱟ, ᱦᱟᱯᱮᱱ ᱫᱤᱱ ᱱᱟᱠᱷᱟᱡ ᱱᱟᱹᱭᱦᱟᱨ ᱠᱚᱨᱮ ᱫᱚ ᱵᱟᱦᱟ ᱥᱚᱦᱚᱨᱟᱭ ᱠᱚᱨᱮ ᱫᱚ ᱠᱚ ᱱᱮᱣᱸᱛᱟ ᱢᱮ ᱜᱮᱭᱟ, ᱵᱟᱠᱷᱟᱡ ᱵᱟᱦᱟ ᱥᱚᱦᱚᱨᱟᱭ ᱠᱚᱨᱮ ᱡᱩᱫᱤ ᱠᱚ ᱱᱮᱶᱛᱟ ᱠᱷᱟᱱ ᱟᱫᱚ ᱮᱨᱮᱞ ᱢᱮ ᱠᱩᱲᱤ ᱮᱨᱮᱞ ᱢᱮ ᱠᱚᱲᱟ ᱛᱟᱠᱚ ᱫᱚᱠᱚ ᱛᱟᱦᱮᱸᱱ ᱜᱮᱭᱟ, ᱢᱟ ᱛᱮᱧᱟᱝ ᱨᱩᱭ ᱢᱮ ᱚᱝᱠᱟᱱᱟᱜ ᱠᱟᱛᱷᱟ ᱦᱚᱸᱠᱚ ᱞᱟᱹᱭ ᱜᱮᱭᱟ ᱦᱮᱸᱥᱮ ᱟᱨ ᱩᱱ ᱥᱚᱢᱚᱭ ᱡᱩᱫᱤ ᱵᱟᱢ ᱨᱩ ᱫᱟᱲᱮᱭᱟᱜᱼᱟ ᱢᱤᱫᱴᱟᱝ ᱞᱟᱡᱟᱣ ᱠᱚᱨᱮᱱᱟᱜ ᱜᱚᱞᱯᱚ ᱢᱮᱱᱟᱜᱼᱟ ᱦᱮᱸᱥᱮ᱾ ᱥᱮ ᱞᱟᱸᱫᱟ ᱚᱱᱟ ᱠᱚ ᱱᱚᱜᱼᱚ ᱱᱚᱝᱠᱟ,
ᱦᱮᱸ᱾
ᱢᱟᱱᱮ ᱚᱞ ᱯᱟᱲᱦᱟᱣ ᱥᱟᱸᱣ ᱥᱟᱸᱣᱛᱮ ᱠᱟᱞᱪᱟᱨ ᱨᱮᱱᱟᱜ ᱡᱷᱚᱛᱚ ᱠᱤᱪᱷᱩ ᱜᱮ ᱥᱮᱬᱟ ᱞᱟᱹᱠᱛᱤ ᱠᱟᱱᱟ᱾ ᱦᱮᱸᱥᱮ, ᱵᱟᱠᱷᱟᱱ ᱢᱤᱜ ᱥᱮᱜ ᱮᱢ ᱥᱟᱵ ᱞᱮᱠᱷᱟᱱ ᱢᱤᱫ ᱥᱮᱫ ᱮᱢ ᱟᱲᱟᱜ ᱞᱮᱠᱷᱟᱱ ᱮᱢ ᱯᱩᱪᱩᱪᱚᱜᱼᱟ ᱛᱚ ᱦᱟᱜ ᱠᱷᱟᱡ ᱾
ᱦᱮᱸ, ᱦᱮᱸ, ᱦᱮᱸ ᱾
ᱵᱟᱱᱟᱨ ᱛᱤ ᱛᱮᱜᱮ ᱥᱟᱵ ᱫᱚᱦᱚ ᱠᱟᱜ ᱦᱩᱭᱩᱜᱼᱟ᱾ ᱟᱫᱚ ᱱᱤᱛᱳᱜ ᱟᱜ ᱡᱩᱜᱽ ᱨᱮ ᱧᱮᱞᱚᱜ ᱠᱟᱱᱟ ᱡᱟᱦᱟᱸᱭ ᱢᱟᱱᱮ ᱢᱟᱹᱭ ᱵᱟᱹᱵᱩ ᱥᱮ ᱫᱤᱫᱤ ᱫᱟᱫᱟ ᱛᱟᱠᱚ ᱟᱭᱢᱟ ᱟᱭᱢᱟ ᱢᱟᱨᱟᱝ ᱢᱟᱨᱟᱝ ᱵᱟᱡᱟᱨ ᱠᱚᱨᱮ ᱚᱞ ᱯᱟᱲᱦᱟᱜ ᱞᱟᱹᱜᱤᱫ ᱠᱚ ᱪᱟᱞᱟᱜ ᱠᱟᱱᱟ ᱾ ᱢᱮᱱᱠᱷᱟᱱ ᱚᱸᱰᱮ ᱟᱵᱚ ᱦᱚ ᱥᱟᱱᱛᱟᱲ ᱥᱟᱱᱛᱟᱲ ᱜᱮ ᱥᱟᱱᱛᱟᱲ ᱨᱚᱲᱛᱮ ᱞᱟᱡᱟᱣ ᱠᱚ ᱵᱩᱡᱷᱟᱹᱣᱫᱟ ᱾ ᱢᱮᱱᱠᱷᱟᱱ ᱱᱚᱣᱟ ᱛᱟᱞᱟᱨᱮ ᱟᱹᱵᱤᱱᱟᱜ ᱪᱮᱫ ᱵᱤᱱ ᱞᱟᱹᱭᱟ?
ᱦᱮᱸ, ᱥᱟᱱᱛᱟᱲ ᱨᱚᱲ ᱫᱚ ᱢᱟᱱᱮ ᱵᱟᱝ ᱠᱚ ᱥᱮᱬᱟ ᱟᱠᱚ ᱠᱟᱱᱟ, ᱡᱮᱢᱚᱱ ᱥᱟᱦᱟᱨ ᱱᱟᱜᱟᱨ ᱠᱚᱨᱮ ᱠᱚ ᱛᱟᱦᱮᱸᱱ ᱠᱟᱱ ᱦᱚᱲ ᱠᱚ ᱟᱠᱚᱨᱮᱱ ᱜᱤᱫᱽᱨᱟᱹ ᱠᱚ ᱾ ᱡᱩᱫᱤ ᱵᱟᱝ ᱠᱚ ᱥᱮᱬᱟ ᱟᱠᱚ ᱛᱟᱦᱚᱞᱮ ᱛᱚ ᱪᱤᱠᱟᱹᱛᱮ ᱜᱟᱱᱚᱜᱼᱟ, ᱥᱮᱬᱟ
ᱦᱟᱸ, ᱦᱟᱸ, ᱦᱟᱸ ᱾ ᱱᱚᱜᱼᱚ ᱱᱚᱝᱠᱟ ᱾
ᱛᱟᱦᱚᱞᱮ ᱞᱤᱧ ᱢᱮᱱᱮᱫ ᱛᱟᱦᱮᱸ ᱡᱟ ᱟᱹᱵᱤᱱ ᱫᱟᱠᱟ ᱠᱚ ᱵᱤᱱ ᱡᱚᱢ ᱠᱮᱫᱟ ᱥᱮ
ᱦᱮᱸ ᱟᱹᱞᱤᱧ ᱫᱚ ᱤᱭᱟᱹ ᱡᱚᱢᱟᱞᱤᱧ ᱠᱤᱪᱷᱩ ᱠᱷᱚᱱ ᱯᱚᱨᱮ ᱜᱮ ᱟᱹᱣᱨᱤ ᱞᱤᱧ ᱡᱚᱢᱟ᱾ ᱠᱷᱟᱱ ᱤᱥᱤᱱ ᱵᱟᱥᱟᱝ ᱠᱚᱫᱚ ᱦᱳᱭ ᱠᱚᱢᱯᱞᱤᱴ ᱟᱠᱟᱱᱟ ᱾ ᱦᱟᱜ ᱠᱷᱟᱡ ᱛᱮᱦᱮᱱ ᱫᱚ ᱚ ᱵᱮᱞᱮ ᱩᱛᱩ ᱦᱩᱭ ᱠᱟᱱᱟ᱾
ᱟᱪᱪᱷᱟ ᱟᱪᱪᱷᱟ, ᱵᱤᱞᱤ ᱥᱩᱢᱩᱝ ᱜᱮ ᱥᱮ ᱟᱨᱦᱚᱸ ᱰᱟᱹᱞ ᱨᱟᱥ
ᱵᱮᱞ ᱵᱮᱞᱮ ᱥᱩᱢᱩᱝ ᱜᱮ ᱦᱟᱜ ᱠᱷᱟᱡ ᱚᱱᱟᱜᱮ ᱨᱟᱥᱮ ᱦᱩᱭ ᱠᱟᱱᱟ᱾
ᱟᱪᱪᱷᱟ, ᱟᱪᱪᱷᱟ ᱾ ᱫᱟᱠᱟ ᱫᱚ ᱛᱟᱦᱚᱞᱮ ᱱᱤᱡᱮ ᱛᱮᱜᱮ ᱵᱤᱱ ᱤᱥᱤ
ᱦᱮᱸ, ᱱᱤᱡᱮ ᱛᱮᱜᱮᱞᱤᱧ ᱤᱥᱤᱱ ᱟᱠᱟᱜᱼᱟ ᱦᱟᱜ ᱠᱷᱟᱡ ᱾ ᱱᱤᱡᱮᱛᱮ ᱤᱥᱤᱱ ᱜᱮ ᱱᱟᱯᱟᱭᱟ ᱦᱟᱜ ᱠᱷᱟᱡ ᱾
ᱦᱮᱸ, ᱦᱮᱸ ᱾ ᱟᱹᱵᱤᱱ ᱫᱚ ᱦᱟᱸᱜ ᱠᱷᱟᱱ ᱵᱷᱟᱲᱟ ᱚᱲᱟᱜ ᱠᱚᱨᱮ ᱜᱮᱵᱤᱱ ᱛᱟᱦᱮᱱᱟ ᱡᱟᱹᱱᱤᱡ?
ᱦᱮᱸ, ᱵᱷᱟᱲᱟ ᱚᱲᱟᱜ ᱨᱮᱜᱮᱞᱤᱧ ᱛᱟᱦᱮᱱᱟ ᱾
ᱟᱪᱪᱷᱟ ᱾ ᱟᱫᱚ ᱱᱮᱥ ᱛᱟᱦᱞᱮ ᱮᱸ ᱱᱚᱜᱼᱚᱭ ᱟᱢᱵᱟᱵᱚᱛᱤ ᱨᱮ ᱚᱲᱟᱜ ᱵᱮᱱ ᱪᱟᱞᱟᱜ ᱟᱥᱮ ᱵᱟᱝ?
ᱦᱮᱸ, ᱚᱲᱟᱜ ᱪᱟᱞᱟᱣ ᱛᱚᱞᱤᱧ ᱢᱮᱱ ᱫᱟ ᱦᱟᱜ ᱠᱷᱟᱡ ᱚᱲᱟᱜ ᱦᱚᱲ ᱥᱟᱛᱮ ᱵᱚᱪᱷᱚᱨ ᱨᱮ ᱢᱤᱫ ᱫᱷᱟᱣ ᱯᱚᱨᱚᱵᱽ ᱨᱮ ᱡᱚᱢᱼ ᱧᱩ ᱵᱟᱲᱟ ᱦᱩᱭᱩᱜ ᱜᱮᱭᱟ ᱦᱟᱜ ᱠᱷᱟᱡ ᱾ ᱵᱟᱝ ᱡᱚᱢ ᱧᱩ ᱞᱮᱠᱷᱟᱱ ᱦᱚᱸ ᱠᱟᱹᱴᱤᱡ ᱱᱟ ᱤᱭᱟᱹ ᱠᱷᱟᱨᱟᱯᱚᱜᱼᱟ ᱾
ᱦᱮᱸ ᱾ ᱛᱟᱦᱚᱞᱮ ᱟᱯᱮᱥᱮᱡ ᱪᱮᱫ ᱞᱮᱠᱟ ᱥᱤᱛᱩᱝ ᱠᱟᱱᱟ, ᱜᱚᱨᱚᱢ ᱠᱟᱱᱟ?
ᱥᱮᱛᱳᱝ ᱫᱚ ᱟᱹᱰᱤ ᱟᱭᱢᱟ ᱜᱮ ᱥᱮᱛᱳᱝ ᱠᱟᱱᱟ ᱦᱟᱜ ᱠᱷᱟᱡ, ᱟᱞᱮᱢᱟ ᱵᱤᱨ ᱫᱤᱥᱚᱢ ᱦᱚᱲ ᱠᱟᱱᱟᱞᱮ ᱾ ᱢᱮᱱᱠᱷᱟᱱ ᱱᱤᱛᱚᱜ ᱫᱚ ᱵᱟᱡᱟᱨ ᱥᱚᱦᱚᱨ ᱨᱮ ᱢᱮᱱᱟᱜ ᱟᱠᱟᱫᱤᱧᱟ, ᱢᱮᱱᱠᱷᱟᱱ ᱵᱤᱨ ᱤᱭᱟᱹ ᱟᱞᱮ ᱫᱤᱥᱚᱢᱤᱧ ᱪᱟᱞᱟᱣ ᱞᱮᱱᱟ ᱠᱤᱪᱷᱩ ᱫᱤᱱ ᱞᱟᱦᱟ, ᱧᱮᱞᱫᱟᱹᱧ ᱯᱚᱪᱩᱨ ᱥᱮᱛᱩᱝ ᱠᱟᱱᱟ ᱥᱮᱛᱩᱝ ᱨᱮᱱᱟᱜ ᱠᱟᱨᱚᱱᱤᱧ ᱤᱧ ᱯᱟᱸᱡᱟ ᱠᱮᱜᱼᱟ ᱢᱮᱱᱫᱟᱹᱧ ᱡᱮ ᱱᱮᱛᱚᱜ ᱚᱱᱮ ᱫᱟᱨᱮ ᱱᱟᱹᱲᱤ ᱦᱟᱜ ᱠᱷᱟᱡ ᱟᱹᱰᱤᱜᱮ ᱵᱤᱨ ᱵᱩᱨᱩ ᱠᱚᱨᱮᱜ ᱵᱟᱝ ᱧᱮᱞᱚᱜ ᱠᱟᱱᱟ ᱾ ᱚᱱᱟ ᱠᱷᱟᱹᱛᱤᱨ ᱛᱮ ᱟᱹᱰᱤ ᱡᱳᱨ ᱥᱮ ᱛᱳᱝ ᱠᱟᱱᱟ, ᱥᱮ ᱨᱟᱥᱛᱟ ᱫᱷᱟᱨᱮ ᱨᱮ ᱡᱟᱦᱟᱸ ᱫᱟᱨᱮ ᱠᱚ ᱛᱟᱦᱮᱱ ᱛᱟᱸᱦᱤᱜᱼᱟ ᱚᱱᱟ ᱫᱟᱨᱮ ᱠᱚᱠᱚ ᱢᱟᱜ ᱠᱟᱛᱮᱫ ᱠᱚ ᱟᱠᱷᱨᱤᱧ ᱫᱟ ᱾ ᱢᱮᱱᱠᱷᱟᱱ ᱚᱱᱟ ᱠᱷᱟᱹᱛᱤᱨ ᱛᱮ ᱟᱵᱟᱨ ᱢᱟᱱᱮ ᱞᱚᱞᱚᱴᱟᱜ ᱵᱟᱹᱲᱛᱤᱜ ᱠᱟᱱᱟ ᱾
ᱟᱪᱪᱷᱟ, ᱟᱪᱪᱷᱟ ᱾ ᱛᱟᱦᱚᱞᱮ ᱵᱤᱱᱤᱰ ᱠᱚᱫᱚ ᱦᱩᱭ ᱥᱟᱹᱛ ᱮᱱᱟ ᱥᱮ ᱟᱹᱣᱨᱤ ᱥᱮ ᱟᱹᱣᱨᱤᱭᱟᱜᱼᱟ?
ᱟᱨᱭᱟ ᱵᱤᱱᱤᱰ ᱠᱚᱫᱚ ᱟᱹᱨ ᱨᱮᱭᱟᱜᱼᱟ ᱢᱮᱱᱠᱷᱟᱱ ᱥᱮᱴᱮᱨ ᱦᱤᱡᱩᱜ ᱠᱟᱱ ᱜᱮᱭᱟ᱾
ᱟᱪᱷᱟ
ᱚᱱᱠᱟ
ᱟᱪᱷᱟ ᱟᱹᱵᱤᱱ ᱠᱤ ᱥᱵᱮᱫᱟ ᱵᱤᱱ ᱡᱚᱢ ᱟᱠᱟᱫᱟ?
ᱥᱵᱤᱫᱟ ᱫᱚ ᱵᱟᱹᱞᱤᱧ ᱡᱚᱢ ᱟᱠᱟᱫᱟ ᱠᱟ. ᱡ ᱚᱱᱟ ᱫᱚ ᱚᱠᱟ ᱞᱮᱮᱠᱟᱱ ᱡᱤᱱᱤᱥ ᱠᱟᱱᱟ?
ᱚᱱᱟ ᱫᱚ ᱦᱟᱸᱜ ᱠᱷᱟᱱ ᱛᱤᱨᱤᱞ ᱵᱤᱞᱤ ᱞᱮᱠᱟᱜᱮ ᱧᱮᱞᱚᱜᱼᱟ ᱧᱮᱞ ᱡᱚᱝ ᱛᱮᱫᱚ ᱠᱟᱱᱛᱷᱟ ᱫᱚ ᱛᱤᱨᱞ ᱵᱤᱞᱤ ᱛᱚᱠᱷᱚᱱ ᱫᱚ ᱵᱷᱮᱜᱟᱨ ᱧᱚᱜ ᱜᱮᱭᱟ ᱠᱟᱹᱴᱤᱡ
ᱦ ᱦᱮᱸ ᱚᱱᱟ ᱥᱩᱵᱮᱫᱟ ᱫᱚ ᱧᱩᱛᱩᱢ ᱫᱚᱞᱤᱧ ᱟᱸᱡᱚᱢ ᱟᱠᱟᱫᱟ ᱢᱮᱱᱠᱷᱟᱱ ᱡᱚᱢ ᱫᱚ ᱵᱟᱞᱤᱧ ᱡᱚᱢ ᱵᱤᱴᱟᱹᱣ ᱟᱠᱟᱫᱟ
ᱟᱪᱷᱟ ᱛᱟᱦᱚᱞᱮ ᱢᱤᱫ ᱫᱷᱟᱣ ᱡᱚᱢ ᱞᱮᱜᱟᱭ ᱵᱤᱱ ᱟᱯᱮᱥᱮᱫ ᱢᱟ ᱵᱤᱨ ᱮᱠᱚᱢ ᱵᱟᱝ ᱧᱟᱢᱚᱜ ᱛᱮ
ᱧᱟᱢ ᱫᱚ ᱧᱟᱢᱚᱜ ᱜᱮᱭᱟ ᱠᱷᱟᱡ ᱟᱫᱚ ᱫᱟᱨᱮ ᱠᱷᱟᱡ ᱫᱚ ᱵᱟᱞᱤᱧ ᱧᱮᱞ ᱟᱠᱟᱫᱟ ᱥᱩᱵᱮᱫᱟ ᱫᱟᱨᱮ ᱫᱚ
ᱟᱪᱷᱟ-ᱟᱪᱷᱟ ᱦᱮᱸ ᱫᱟᱨᱮ ᱧᱮᱞ ᱩᱪᱤᱛ ᱠᱟᱱᱟ ᱡᱮᱢᱚᱱ ᱱᱮᱛᱟᱨ ᱟᱵᱚ ᱫᱚ ᱠᱩᱫ, ᱠᱟᱱᱴᱷᱟᱲ ᱮᱢᱟᱱ-ᱮᱢᱟᱱ ᱫᱟᱨᱮ ᱠᱚᱵᱩᱱ ᱨᱚᱦᱚᱭ ᱠᱟᱜᱼᱟ ᱚᱱᱟ ᱠᱚ ᱡᱚ- ᱡᱚᱢ ᱫᱚᱨᱠᱟᱨ ᱥᱮ
ᱦᱮᱸᱻᱦᱮᱸ ᱮᱠᱫᱚᱢ ᱚᱱᱚᱱᱠᱟ ᱟᱨ ᱛᱟᱦᱚᱞᱮ ᱛᱮᱨᱮᱞ ᱵᱤᱞᱤ ᱠᱚᱫᱚᱵᱤᱱ ᱡᱚᱢ ᱟᱠᱟᱫ ᱜᱮᱭᱟ ᱛᱚ
ᱦᱮᱸ ᱛᱮᱨᱮᱞ ᱵᱤᱞᱤ ᱪᱮᱫᱟᱜ ᱵᱟᱝ ᱛᱮᱨᱮᱞ ᱵᱤᱞᱤ ᱡᱚᱢ ᱠᱟᱜ ᱜᱤᱭᱟᱞᱤᱧ ᱟᱫᱚ ᱟᱞᱮ ᱥᱮᱫ ᱢᱟ ᱵᱤᱞᱟᱹᱛ ᱫᱤᱥᱚᱢ ᱛᱚ ᱟᱞᱮᱥᱮᱫ ᱢᱟ ᱛᱤᱨᱟᱹᱞ ᱠᱚᱫᱚ ᱵᱟᱝ ᱧᱟᱢᱚᱜᱼᱟ᱾
ᱦᱮᱸᱻ
ᱡᱟᱦᱟᱸ ᱚᱱᱮ ᱦᱟᱴ ᱠᱚᱨᱮ ᱦᱟᱛᱟᱣ ᱵᱟᱲᱟ ᱠᱟᱛᱮᱫ ᱡᱚᱢ ᱵᱟᱲᱟ ᱦᱩᱭᱩᱜ
ᱦᱮᱸᱻᱦᱮᱸ ᱢᱮᱱᱠᱷᱟᱱ ᱛᱤᱨᱤᱞ ᱵᱤᱞᱤᱨᱮ ᱛᱤᱨᱤᱞ ᱵᱤᱞᱤ ᱡᱚᱢ ᱨᱮ ᱡᱟᱦᱟᱸ ᱢᱚᱡᱟ ᱢᱮᱱᱟᱜᱼᱟ ᱚᱱᱠᱟ ᱫᱚ ᱢᱟᱱᱮ ᱠᱩᱫ ᱤᱭᱟᱹ ᱠᱟᱱᱴᱷᱟᱲ ᱠᱚᱨᱮ ᱫᱚ ᱡᱚᱢ ᱨᱮ ᱠᱷᱟᱡ ᱢᱚᱡᱟ ᱵᱟᱹᱞᱤᱧ ᱵᱩᱡᱷᱟᱹᱣ ᱜᱮᱭᱟ ᱛᱤᱨᱤᱞ ᱵᱤᱞᱤ ᱜᱮ ᱱᱟᱯᱟᱭ ᱞᱤᱧ ᱵᱩᱡᱷᱟᱹᱣ ᱜᱮᱭᱟ ᱟᱨ ᱛᱟᱨᱚᱵ ᱵᱮᱤᱞᱤ ᱵᱮᱤᱱ ᱧᱮᱞ ᱟᱠᱟᱫᱼᱟ ᱛᱚ?
ᱦᱮᱸ ᱛᱟᱨᱚᱵ ᱵᱤᱞᱤ ᱞᱤᱧ ᱧᱮᱞ ᱟᱠᱟᱫᱟ ᱢᱮᱱᱠᱷᱟᱱ ᱡᱚᱢ ᱫᱚ ᱵᱟᱝᱞᱤᱧ ᱡᱚᱢ ᱟᱠᱟᱫᱟ
ᱚ ᱢᱮᱱᱠᱷᱟᱱ ᱛᱚᱨᱚᱵ ᱵᱤᱞᱤ ᱦᱚᱸ ᱟᱹᱰᱤ ᱱᱟᱯᱟᱭ ᱜᱮ ᱵᱩᱡᱷᱟᱹᱜ ᱜᱮᱭᱟ᱾
ᱟᱪᱷᱟ ᱫᱤᱭᱟ. ᱟᱯᱮᱥᱮᱫ ᱦᱟᱴ ᱠᱚᱫᱚ ᱦᱩᱭᱩᱜ ᱜᱮᱭᱟ ᱥᱮ ᱵᱟᱝ?
ᱦᱮᱸ ᱦᱟᱴ ᱠᱚ ᱦᱩᱭᱩᱜ ᱜᱮᱭᱟ ᱟᱞᱮᱥᱮᱫ ᱫᱚ ᱥᱚᱢᱵᱟᱨ ᱦᱟᱴ ᱦᱩᱭᱩᱜ ᱜᱮᱭᱟ᱾
ᱟᱪᱷᱟ ᱚᱱᱟ ᱫᱚ ᱥᱚᱢᱵᱟᱨ
ᱚᱱᱟ ᱥᱚᱢᱵᱟᱨ ᱞᱮᱠᱟᱱ ᱫᱤᱱ ᱨᱮ